ᱳᱦ ᱡᱚᱦᱟᱨ ᱜᱮ
ᱦᱮᱸ
ᱪᱮᱫ ᱞᱮᱠᱟ ᱢᱮᱱᱟᱢᱟ?
ᱵᱷᱟᱜᱮ ᱜᱮ
ᱦᱮᱸ ᱚᱲᱟᱜ ᱠᱚᱨᱮᱜ ᱫᱚ?
ᱚᱲᱟᱜ ᱠᱚᱨᱮ ᱡᱷᱚᱛᱚ ᱜᱮ ᱵᱷᱟᱜᱮ ᱜᱮ ᱦᱮᱱᱟᱜ ᱠᱚᱣᱟ᱾
ᱟᱪᱪᱷᱟ ᱟᱞᱮ ᱠᱚᱦᱚᱸ ᱵᱮᱥ ᱵᱟᱲᱟ ᱜᱮ ᱱᱤᱛ ᱜᱷᱟᱹᱲᱤ ᱫᱚ᱾
ᱟᱪᱪᱷᱟ
ᱟᱫᱚ ᱚᱲᱟᱜ ᱦᱚᱲ ᱫᱚ ᱛᱤᱱᱟᱹᱜ ᱦᱚᱲ ᱢᱮᱱᱟᱜ ᱠᱟᱜ ᱯᱮ ᱱᱤᱛ ᱫᱚ?
ᱡᱚᱛᱚ ᱠᱟᱹᱢᱤ ᱠᱚᱠᱚ ᱪᱟᱞᱟᱣ ᱠᱟᱱᱟ ᱟᱨᱠᱤ ᱚᱲᱟᱜ ᱨᱮᱫᱚ ᱟᱞᱮ ᱜᱮ ᱯᱮ ᱦᱚᱲ ᱢᱮᱱᱟᱜ ᱞᱮᱭᱟ ᱠᱩᱲᱤ ᱦᱚᱯᱚᱱ
ᱟᱪᱪᱷᱟ ᱟᱪᱪᱷᱟ
ᱚᱱᱛᱮ ᱫᱟᱜ ᱜᱮᱜᱟᱭ ᱥᱮ ᱵᱟᱝ?
ᱦᱮᱸ ᱫᱟᱜ ᱮᱜ ᱜᱮᱭᱟ ᱡᱤᱯᱤᱨ ᱡᱤᱯᱤᱨ ᱤᱧ ᱢᱟ ᱜᱩᱯᱤᱧ ᱦᱮᱡ ᱠᱟᱱᱟ ᱟᱫᱚ ᱜᱩᱯᱤ ᱠᱷᱚᱱᱟᱜ ᱜᱮ ᱟᱫᱚ ᱨᱚᱯᱚᱲ ᱵᱟᱲᱟ ᱦᱳᱭᱳᱜ ᱠᱟᱱᱟ᱾
ᱜᱩᱯᱤ ᱵᱚᱞᱛᱮ ᱪᱮᱜ ᱜᱩᱯᱤ
ᱮ ᱜᱟᱹᱭ ᱰᱟᱝᱨᱟ ᱨᱮ ᱜᱩᱯᱤ᱾
ᱟᱪᱪᱷᱟ ᱟᱪᱪᱷᱟ ᱟᱫᱚ ᱚᱱᱟ ᱫᱟᱜ ᱨᱮᱦᱚᱸ ᱜᱟᱹᱭ ᱰᱟᱝᱨᱟ ᱜᱩᱯᱤ ᱦᱩᱭᱩᱜ
ᱟᱫᱚ ᱦᱮᱸ ᱡᱷᱤᱯᱤᱨ ᱡᱷᱤᱯᱤᱨ ᱮ ᱡᱚᱨᱚᱭ ᱫᱟᱭ ᱛᱚ
ᱟᱪᱪᱷᱟ
ᱟᱫᱚ ᱱᱩᱠᱩ ᱠᱚᱦᱚᱸ ᱟᱛᱤᱧ ᱟᱹᱜᱩ ᱦᱳᱭ ᱠᱟᱱᱟ ᱱᱩᱠᱩ ᱦᱚᱸ ᱵᱟᱢ ᱡᱚᱢ ᱦᱚᱪᱚ ᱞᱮᱠᱚ
ᱦᱚᱸ ᱦᱚᱸ ᱚᱱᱟ ᱢᱟ ᱠᱟᱛᱷᱟ ᱠᱟᱱ ᱜᱮᱭᱟ
ᱱᱚᱣᱟ ᱦᱚᱸ ᱱᱩᱠᱩ ᱟᱯᱟᱥᱩᱞ ᱨᱮᱱᱟᱜ ᱢᱤᱫᱴᱮᱱ ᱦᱚᱨᱟ ᱠᱟᱱᱟ ᱛᱚ ᱱᱚᱣᱟ ᱦᱚᱸ
ᱦᱮᱸ ᱦᱮᱸ ᱦᱮᱸ
ᱨᱟ ᱢᱤᱦᱩ ᱢᱮᱨᱚᱢ ᱠᱚ ᱵᱷᱤᱰᱤ ᱠᱚ ᱱᱩᱠᱩ ᱦᱚᱸ ᱪᱟᱥ ᱵᱟᱥ ᱠᱚ ᱫᱚᱨ ᱠᱟᱨ ᱜᱮ ᱠᱟᱱᱟ ᱦᱩᱸ ᱟᱨ ᱱᱚᱣᱟ ᱱᱩᱠᱩ ᱪᱟᱥ ᱞᱮᱱᱟ, ᱢᱤᱫᱴᱮᱱ ᱱᱚᱣᱟ ᱠᱟᱣᱰᱤ ᱠᱚ ᱟᱨᱡᱟᱣ ᱨᱮᱱᱟᱜ ᱢᱤᱫᱴᱮᱱ ᱦᱚᱨᱟ ᱧᱮᱞ ᱧᱮᱧᱟᱢᱚᱜᱼᱟ ᱥᱟᱶᱛᱮ ᱱᱩᱠᱩ ᱢᱟᱱᱮ ᱟᱵᱚᱣᱟᱜ ᱢᱟᱱᱮ ᱵᱚᱸᱜᱟ ᱵᱩᱨᱩ ᱠᱚ ᱥᱟᱞᱟᱜ ᱦᱚᱸ ᱟᱹᱰᱤᱴᱟᱜ ᱡᱚᱯᱲᱟᱣ ᱢᱮᱱᱟᱜ ᱠᱟᱜ- ᱱᱩᱝᱠᱩ ᱥᱤᱢ ᱥᱩᱠᱨᱤ ᱠᱚ ᱦᱮᱸ ᱥᱮ ᱢᱮᱨᱚᱢ ᱵᱷᱤᱰᱤ ᱠᱚ ᱱᱩᱠᱩ ᱠᱚᱫᱚ ᱪᱟᱥ - ᱵᱟᱥ ᱫᱚ ᱫᱚᱨᱠᱟᱨ ᱜᱮ ᱠᱟᱱᱟ᱾
ᱦᱚᱸ ᱦᱚᱸ ᱛᱮ ᱡᱚᱢ ᱵᱟᱲᱟ ᱠᱚᱫᱚ ᱦᱳᱭ ᱠᱟᱱᱟ ᱥᱮ ᱵᱟᱝ?
ᱦᱮᱸ ᱡᱚᱢ ᱵᱟᱲᱟ ᱫᱚ ᱦᱳᱭ ᱠᱟᱱ ᱜᱮᱭᱟ᱾ ᱡᱚᱢ ᱵᱟᱲᱟ ᱠᱟᱛᱮᱜ ᱜᱮ ᱟᱲᱟᱜ ᱵᱟᱲᱟ ᱦᱳᱭ ᱠᱟᱱᱟ, ᱱᱩᱝᱠᱩ
ᱚ
ᱯᱚᱨᱮ ᱟᱯᱮ ᱠᱚᱜᱮ ᱪᱮᱫ ᱠᱚᱯᱮ ᱠᱟᱹᱢᱤ ᱵᱟᱲᱟᱭ ᱫᱟ ᱱᱤᱛ ᱜᱷᱟᱹᱲᱤ ᱫᱚ?
ᱱᱤᱛ ᱜᱷᱟᱹᱲᱤ ᱫᱚ ᱟᱞᱮ ᱫᱚ ᱪᱮᱫ ᱦᱚᱸ ᱠᱟᱹᱢᱤ ᱵᱟ-ᱞᱮ ᱠᱟᱹᱢᱤ ᱫᱟ᱾ ᱱᱟᱛᱮ ᱫᱚ ᱠᱟᱹᱢᱤ ᱦᱚᱸᱛᱚ ᱵᱟᱪᱩᱜᱼᱟ᱾
ᱟᱪᱪᱷᱟ ᱟᱪᱪᱷᱟ
ᱠᱚᱨᱮ ᱜᱮ ᱦᱮᱰᱟᱜ ᱞᱮᱭᱟ᱾
ᱦᱮᱸ
ᱪᱟᱥ ᱵᱟᱥ ᱠᱚᱫᱚ, ᱪᱟᱥ ᱵᱟᱥ ᱠᱚᱫᱚ ᱟᱣᱤ‌ ᱭᱟ᱾
ᱚ ᱫᱟᱜ ᱡᱟᱹᱯᱩᱫ ᱡᱟᱹᱲᱤ ᱠᱚ ᱚᱱᱠᱟ ᱫᱚ ᱟᱹᱣᱤᱭᱼᱟ ᱡᱟᱹᱱᱤᱡ ᱟᱯᱮ ᱥᱮᱫ
ᱫᱟᱜ ᱡᱟᱹᱯᱩᱫ ᱵᱚᱞᱛᱮ ᱟᱞᱮᱥᱮᱫ ᱫᱚ ᱫᱟᱜ ᱡᱟᱹᱯᱩᱫ ᱫᱤᱱ ᱫᱚ ᱵᱟᱞᱮ ᱪᱟᱥᱟ ᱫᱟᱜ ᱡᱟᱹᱯᱩᱫ ᱫᱤᱱ ᱫᱚᱞᱮ ᱞᱮ ᱵᱚᱱᱫᱚ ᱠᱟᱜᱼᱟ ᱟᱨ ᱚᱱᱟ ᱫᱟᱜ ᱡᱟᱹᱯᱩᱫ ᱵᱚᱱᱫᱚ ᱞᱮᱠᱷᱟᱱ ᱚᱱᱟᱫᱚᱞᱮ ᱪᱟᱥᱟ ᱠᱟᱨᱚᱱ ᱡᱚᱛᱚ ᱡᱮ ᱪᱟᱵᱟᱜ ᱰᱩᱵᱩᱡ ᱪᱟᱵᱟᱜ ᱛᱟᱞᱮᱭᱟ ᱥᱮ
ᱚ ᱚᱱᱟ ᱫᱚ ᱚᱠᱟ ᱯᱟᱦᱴᱟ ᱠᱟᱱᱟ᱾ ᱱᱚᱛᱮ ᱱᱟᱢᱟᱞ ᱥᱮᱫ ᱤᱭᱟᱹ ᱥᱮᱫ
ᱦᱳᱭ ᱦᱳᱭ ᱱᱟᱢᱟᱞ ᱥᱮᱫ ᱵᱟᱹᱜᱟᱹ ᱯᱟᱲᱟᱜ ᱠᱟᱱᱟ᱾
ᱟᱪᱪᱷᱟ ᱦᱮᱸ ᱱᱚᱛᱮ ᱫᱚ ᱟᱞᱮ ᱫᱚ ᱱᱚᱣᱟ ᱤᱭᱟᱹᱞᱮ ᱯᱟᱲᱟᱜ ᱠᱟᱱᱟ ᱡᱷᱟᱲᱜᱨᱟᱢ ᱰᱤᱥᱴᱤᱠ ᱴᱷᱤᱠ
ᱚᱱᱛᱮ ᱫᱚ ᱪᱟᱥᱵᱟᱥ ᱛᱤᱱᱟᱹᱜ ᱴᱟᱜᱟᱣ ᱟᱠᱟᱱᱟ ᱥᱮ ᱟᱹᱣᱨ
ᱮᱨ ᱛᱚᱞᱟ ᱠᱚ ᱦᱩᱭ ᱠᱟᱱᱟ ᱢᱤᱫ ᱜᱷᱟᱹᱲᱤᱡ ᱫᱚ
ᱚᱱᱛᱮ ᱢᱟᱱᱮ ᱮᱨ ᱛᱚᱞᱟ ᱵᱚᱞᱛᱮ ᱨᱚᱦᱚᱲ ᱵᱟᱹᱫᱽ ᱨᱮᱜᱮ ᱥᱤᱭᱳᱜ ᱠᱟᱛᱮ ᱯᱮ ᱮᱨ ᱜᱮᱭᱟ ᱛᱟᱭᱛᱚ
ᱦᱮᱸ ᱠᱤᱪᱷᱩ ᱪᱟᱹᱥᱤ ᱠᱚᱫᱚ ᱠᱚ ᱮᱨ ᱛᱞᱟᱚᱫ ᱟᱠᱟᱫᱟ᱾ ᱚᱢᱚᱱ ᱜᱚᱫ ᱟᱠᱟᱱ ᱛᱟᱠᱚᱣᱟ ᱟᱞᱮ ᱫᱚ ᱦᱟᱸᱜ ᱟᱹᱣᱤᱭᱮᱜᱼᱟ᱾ ᱦᱜ ᱟᱫᱚ ᱚᱱᱠᱟ ᱡᱤ ᱪᱤᱯᱤᱨ ᱪᱤᱯᱤᱞ ᱫᱟᱜ ᱠᱚ ᱡ ᱡᱟᱹᱲᱤ ᱵᱟᱲᱟᱭᱮᱫᱟᱭ ᱟᱫᱚ ᱥᱤᱛᱩᱝ ᱡᱚᱠᱷᱚᱱ ᱫᱚ ᱦᱟᱸᱜ ᱮᱨ ᱜᱟᱱᱚᱜᱼᱟ ᱵᱟᱝ᱾ ᱠᱟᱱ ᱫᱚ ᱟᱪᱷᱟᱲᱟ ᱠᱚᱨᱟᱣ ᱦᱩᱭᱩᱜᱼᱟ᱾
ᱚ ᱦᱚᱸ ᱟᱪᱷᱟᱲᱟ ᱠᱚᱨᱟᱣ ᱵᱚᱞᱛᱮ ᱚᱱᱟ ᱫᱚ ᱪᱟᱞᱩ
ᱟᱪᱷᱟᱲᱟ ᱫᱚ ᱦᱟᱸᱜ ᱚᱱᱟ ᱫᱚ ᱡᱟᱦᱟᱸ ᱫᱟᱜ ᱨᱮ ᱛᱟᱦᱮᱱ ᱨᱮᱦᱚᱸ ᱟᱫᱚ ᱚᱱᱟ ᱞᱚᱥᱚᱫ ᱠᱟᱛᱮ ᱚᱱᱟ ᱦᱩᱲᱩ ᱠᱚ ᱟᱯᱷᱚᱨ ᱧᱚᱜ ᱠᱟᱛᱮ ᱟᱫᱚ ᱚᱱᱟ ᱚᱱᱟᱜᱮ ᱦᱟᱸᱜ ᱱᱚᱛᱮ ᱫᱚ ᱟᱪᱷᱟᱲᱟ ᱞᱮ ᱞᱟᱹᱭᱟ ᱦᱟᱸᱜ
ᱚ ᱦᱚᱞ ᱥᱮ ᱫᱚ ᱚᱱᱟ ᱞᱚᱥ ᱞᱚᱥᱚᱫ ᱠᱟᱛᱮᱫ ᱛᱚᱞᱟ ᱟᱞᱮᱥᱮᱫ ᱫᱚ ᱚᱱᱟ ᱞᱚᱥᱚᱫ ᱠᱟᱛᱮᱮᱫ ᱜᱮ ᱛᱚᱞᱟ ᱠᱚ ᱜᱤᱰᱤ ᱜᱮᱭᱟ ᱠᱚ ᱟᱨᱠᱤ᱾ ᱟᱨ ᱚᱱᱟ ᱜᱚᱡᱟ ᱦᱩᱲᱩ ᱜᱚᱡᱟ ᱠᱟᱛᱮᱫ
ᱦᱳᱭ ᱱᱚᱛᱮ ᱦᱚᱸ ᱚᱱᱠᱟᱜ ᱜᱮ ᱤᱤᱱᱢᱤ ᱛᱮᱦᱚᱸᱞᱮ ᱜᱤᱰᱤ ᱜᱮᱭᱟ ᱟᱨ ᱵᱟᱝ ᱢᱟᱱᱮ ᱯᱚᱴᱠᱚᱡ ᱚᱪᱚ ᱠᱟᱛᱮᱫ
ᱚ
ᱛᱟᱦᱚᱞᱮ ᱚᱞ ᱯᱟᱲᱦᱟᱣ ᱠᱚᱫᱚ ᱚᱞ ᱯᱟᱲᱦᱟᱣ ᱦᱩᱭᱩᱜ ᱠᱟᱱ ᱜᱮᱭᱟ ᱥᱮ ᱵᱟᱝ?
ᱚᱞ ᱯᱟᱲᱦᱟᱣ ᱠᱚᱫᱚ ᱦᱩᱭᱩ ᱟᱠᱟᱱᱟ ᱠᱚᱢᱯᱞᱤᱴ ᱠᱟᱱᱛᱮ ᱟᱫᱚ ᱯᱚᱫᱫᱚ ᱦᱟᱛᱟᱲᱠᱷᱟᱱᱟ ᱟᱨᱠᱤ
ᱟᱪᱪᱷᱟ
ᱟᱹᱵᱤᱱ ᱫᱚ
ᱦᱮᱸ ᱚᱞ ᱯᱟᱲᱦᱟᱣ ᱪᱟᱞᱟᱜ ᱠᱟᱱ ᱜᱮᱭᱟ ᱚᱞ ᱯᱟᱲᱦᱟᱣ ᱫᱚ ᱱᱚᱜᱼᱚᱭ᱾
ᱟᱪᱪᱷᱟ ᱚᱞᱚᱜ ᱯᱟᱲᱦᱟᱜ ᱫᱚᱨᱠᱟᱨ ᱜᱮ ᱚᱞᱚᱜ ᱯᱟᱲᱦᱟᱜ ᱥᱟᱶ ᱥᱟᱶᱶᱛᱮ ᱡᱷᱚᱛᱚ ᱠᱟᱹᱢᱤ ᱦᱚᱸ ᱥᱮᱬᱟ ᱫᱚᱨᱠᱟᱨ
ᱦᱳᱭ ᱡᱚᱛᱚ ᱞᱮᱠᱟᱱ ᱠᱟᱹᱢᱤᱜᱮ ᱠᱚᱨᱟᱣ ᱦᱩᱭᱩᱜᱼᱟ ᱢᱟᱱᱣᱟ ᱡᱤᱭᱚᱱ ᱨᱮ ᱡᱚᱛᱚ ᱨᱚᱠᱚᱢ ᱠᱟᱹᱴᱤᱡ ᱠᱟᱹᱴᱤᱡ ᱪᱮᱫ ᱢᱟᱱᱮ ᱚᱱᱟ ᱨᱮᱱᱟᱜ ᱚᱵᱷᱤᱜᱚᱛᱟ ᱫᱚᱨᱠᱟ‌ᱨᱚᱜᱼᱟ ᱯᱚᱨᱤᱥᱛᱷᱤᱛᱤ ᱛᱚ ᱥᱚᱵᱫᱤᱱ ᱛ ᱦᱟᱸᱜ ᱛᱚ ᱥᱚᱢᱟᱱ ᱛᱮ ᱵᱟᱭ ᱪᱟᱞᱟᱜᱼᱟ ᱛᱚ
ᱦᱮᱣᱯᱧᱸ ᱦᱮᱸ ᱦᱮᱸ
ᱟᱫᱚ ᱚᱱᱟ ᱞᱮᱠᱟ ᱠᱟ ᱠᱟᱛᱮᱮᱫ
ᱦᱮᱸ ᱵ ᱛ ᱜᱮ ᱥᱟ ᱫᱚᱨᱠᱟᱨ ᱠᱟᱱᱟ ᱜᱮᱭᱟ ᱪᱮ ᱛᱤᱱ ᱠᱚᱥᱮ ᱩᱱᱠᱩ ᱫᱚ ᱤᱫᱤ ᱠᱚᱣᱟᱵᱚ ᱚᱲᱟᱜ ᱠᱚᱫᱚ ᱯᱟᱥᱮ ᱚᱱᱛᱮ ᱨᱮᱜᱮ ᱾ ᱛᱚᱠᱷᱚᱱ ᱠᱚ ᱟᱛᱤᱧ ᱦᱟᱛᱟᱲᱚᱜ ᱟᱠᱚ ᱾
ᱱᱚᱜᱼᱚᱭ ᱪᱟᱨᱴᱟ ᱵᱟᱡᱟᱜ ᱱᱟ ᱥᱟᱲᱮ ᱪᱟᱨᱴᱟ ᱠᱚᱥᱮᱫ ᱤᱫᱤ ᱠᱚ ᱦᱩᱭᱩᱜᱼᱟ ᱾ ᱚᱱᱮ ᱯᱮᱲᱟ ᱦᱳᱭ ᱯᱮᱲᱟ ᱨᱮᱜᱮ ᱚᱱᱮ ᱟᱬᱜᱟᱛ ᱥᱮᱫ ᱜᱮ ᱚᱱᱠᱟ ᱫᱚᱥ ᱮᱜᱟᱨᱚ ᱵᱟᱡᱮ ᱥᱮᱫ ᱟᱲᱟᱜ ᱦᱩᱭ ᱞᱮᱱᱟ ᱾ ᱟᱫᱚ ᱵᱟᱵᱟ ᱦᱮᱡ ᱞᱮᱱ ᱛᱟᱦᱮᱸᱫ ᱟᱫᱚ ᱩᱱᱤᱜᱮ ᱢᱟᱱᱮ ᱫᱟᱠᱟ ᱡᱚᱢ ᱴᱮᱠᱟᱣ ᱦᱩᱭ ᱟᱠᱟᱱᱟ ᱦᱳᱭ ᱾ ᱯᱟᱨᱤ ᱦᱩᱭ ᱠᱟᱱᱟ ᱩᱱᱤ ᱦᱚᱸ ᱥᱟᱨᱟ ᱢᱤᱫ ᱞᱮᱛᱟᱲ ᱜᱩᱯ ᱦᱚᱸᱛᱚ ᱵᱟᱭ ᱡᱩᱛᱩᱜᱼᱟ ᱟᱫᱚ ᱛᱮᱦᱮᱧ ᱫᱚ ᱚᱱᱠᱟ ᱤᱭᱩᱱᱤᱵᱷᱟᱨᱥᱤᱴᱤ ᱠᱚᱥᱮᱫ ᱵᱟᱝ ᱪᱟᱞᱟᱣ ᱦᱩᱭ ᱠᱟᱱᱟ ᱛᱮᱦᱮᱧ ᱫᱚ
ᱟᱪᱪᱷᱟ ᱟᱪᱪᱷᱟ ᱾
ᱟᱫᱚ ᱚᱱᱟ ᱞᱮᱠᱟ ᱠᱟᱛᱮᱜ ᱟᱫᱚ ᱛᱮᱦᱮᱧ ᱫᱚ ᱟᱯᱮ ᱟᱞᱤᱧ ᱦᱮᱡ ᱞᱮᱱᱟ
ᱚᱸ ᱵᱷᱟᱹᱜᱤ ᱱᱩᱠᱩᱣᱟᱜ ᱟᱥᱩᱞ ᱵᱷᱟᱜᱮᱭᱟ ᱱᱩᱠᱩ ᱟᱵᱚ ᱥᱚᱢᱚᱭ ᱨᱮ ᱠᱟᱹᱢᱤ ᱨᱮᱠᱚ ᱞᱟᱜᱟᱜ ᱛᱟᱵᱚᱱ ᱜᱮᱭᱟ ᱥᱮ
ᱦᱳᱭ ᱦᱳᱭ ᱟᱫᱚ ᱚᱱᱟ ᱠᱚ ᱩᱭᱦᱟᱹᱨ ᱵᱷᱟᱵᱽᱱᱟ ᱠᱟᱛᱮᱜ ᱜᱮ ᱫᱚᱦᱚ ᱦᱩᱭ ᱠᱟᱱᱟ ᱟᱫᱚ ᱟᱵᱚᱣᱟᱜ ᱞᱟᱜ ᱞᱟᱪᱟᱨ ᱠᱚ ᱥᱟᱞᱟᱜ ᱟᱹᱰᱤᱴᱟᱜ ᱡᱚᱯᱲᱟᱣ ᱢᱮᱱᱟᱜ ᱟᱠᱟᱫ ᱠᱚᱣᱟ ᱱᱩᱠᱩ ᱜᱟᱹᱭ ᱰᱟᱝᱨᱟ ᱠᱚ ᱡᱮᱢᱚᱱ ᱥᱚᱨᱦᱟᱭ ᱢᱮᱱᱟᱜ ᱟᱠᱟᱫ ᱜᱟᱹᱭ ᱰᱟᱝᱨᱟ ᱡᱩᱫᱤ ᱵᱟᱢ ᱟᱹᱥᱩᱞᱮᱭᱟ ᱪᱤᱞᱮ ᱫᱚ ᱪᱮᱫ ᱠᱚᱛᱮᱢ ᱥᱚᱨᱦᱟᱭᱚᱜᱼᱟ ᱪᱤᱞᱤ ᱛᱮᱢ ᱥᱚᱨᱦᱟᱭᱚᱜᱼᱟ ᱦᱮᱸ ᱥᱮ ᱟᱫᱚ ᱚᱱᱟ ᱞᱮᱠᱟᱛᱮ ᱟᱫᱚ ᱟᱹᱥᱩᱞ ᱦᱩᱭ ᱟᱠᱟᱱ ᱜᱮᱭᱟ ᱚᱱᱟ ᱠᱚ ᱩᱭᱦᱟᱹᱨ ᱵᱷᱟᱵᱽᱱᱟ ᱠᱟᱛᱮᱜ ᱟᱫᱚ ᱵᱟ ᱟᱹᱥᱩᱞ ᱦᱩᱭᱠᱟᱱ ᱠᱷᱟᱱ ᱱᱩᱠᱩ ᱛᱚ ᱢᱟᱱᱮ ᱡᱚᱢᱟᱜ
ᱩᱱᱠᱩ ᱮᱢᱟᱜ ᱦᱚᱸ ᱫᱚᱨᱠᱟᱨ ᱠᱟᱱᱟ ᱦᱳᱭ ᱩᱱᱠᱩᱣᱟᱜ ᱨᱮᱸᱜᱮᱡ ᱦᱚᱸ ᱢᱮᱱᱟᱜᱼᱟ ᱞᱟᱡ ᱨᱮ ᱾ ᱦᱮᱭ ᱦ ᱦᱳᱭ ᱵᱟᱠᱚ ᱡᱟᱦᱟᱱ ᱡᱤᱱᱤᱥ ᱨᱮᱜᱮ ᱵᱟᱵᱚ ᱠᱚᱥᱴᱚ ᱞᱮᱱᱠᱷᱟᱱ ᱫᱚ ᱪᱤᱠᱟᱹᱛᱮ ᱯᱷᱚᱞ ᱫᱚᱵᱚ ᱧᱟᱢᱟ
ᱦᱳᱭ ᱾ ᱟᱫᱚ ᱚᱱᱮ ᱵᱟᱠᱚ ᱞᱟᱹᱭᱟ ᱠᱟᱛᱷᱟ ᱢᱟᱱᱮ ᱚᱠᱚᱭ ᱫᱚ ᱚᱠᱚᱭ ᱫᱚ ᱵᱩᱫᱽᱫᱷᱤ ᱫᱟᱲᱮ ᱛᱮᱵᱚ ᱠᱷᱟᱴᱟᱜ ᱠᱟᱱᱟ ᱚᱠᱚᱭ ᱠᱚᱫᱚ ᱦᱚᱲᱢᱚ ᱫᱟᱲᱮᱛᱮ ᱟᱫᱚ ᱚᱱᱟ ᱫᱚ ᱯᱚᱨᱤᱵᱮᱥ ᱪᱮᱛᱟᱱ ᱨᱮ ᱱᱤᱨᱵᱷᱚᱨᱟ ᱡᱚᱛᱚ ᱦᱚᱲᱟᱜ ᱛᱚ ᱥᱚᱢᱚᱨᱛᱷᱚ ᱫᱚ ᱵᱟᱝ ᱠᱟᱱᱟ
ᱦᱳ ᱦᱳ ᱾
ᱯᱟᱲᱦᱟᱣ ᱟᱠᱟᱱᱟᱢ ᱞᱟᱯᱷᱟᱝ ᱫᱷᱟᱹᱵᱤᱡ ᱦᱮᱸᱥᱮ ᱩᱱᱠᱩ ᱠᱚᱫᱚ ᱢᱟᱱᱮ ᱵᱩᱫᱽᱫᱷᱤ ᱫᱟᱲᱮ ᱠᱚᱛᱮ ᱠᱚ ᱠᱟᱹᱢᱤ ᱠᱟᱱ ᱜᱮᱭᱟ ᱟᱨ ᱨᱮ ᱵᱟᱝ ᱡᱟᱦᱟᱸᱭ ᱠᱚ ᱚᱞ ᱯᱟᱲᱦᱟᱣ ᱥᱟᱶ ᱥᱟᱶᱛᱮ ᱦᱚᱭᱛᱚ ᱟᱠᱚᱱᱟᱜ ᱟᱹᱨᱱᱤ ᱦᱩᱭᱩᱜ - ᱟ ᱾ ᱢᱟᱱᱮ ᱱᱚᱩᱠᱨᱤ ᱪᱟᱹᱠᱨᱤ ᱥᱟᱶ ᱟᱹᱣᱨᱤ ᱡᱚᱯᱲᱟᱣ ᱢᱮᱱᱟᱜ ᱠᱟᱫ ᱠᱚᱣᱟ ᱫᱚ ᱱᱤᱛᱚᱜ ᱡᱤᱭᱚᱱ ᱛᱚ ᱵᱤᱛᱟᱹᱣ ᱦᱟᱛᱟᱲ ᱦᱩᱭᱩᱜᱼᱟ ᱾
ᱦᱳᱭ ᱦᱳᱭ ᱦᱩᱭ ᱾
ᱟᱫᱚ ᱚᱱᱟ ᱞᱮᱠᱟ ᱠᱟᱛᱮᱜ ᱾
ᱟ ᱰᱵ ᱜᱮ
ᱟᱫᱚ ᱱᱚᱣᱟ ᱡᱟᱦᱟᱸ ᱜᱟᱹᱭ ᱰᱟᱝᱨᱟ ᱠᱚ ᱟᱹᱥᱩᱞ ᱫᱚ ᱱᱚᱣᱟᱜᱮ ᱟᱵᱚᱣᱟᱜ ᱥᱚᱢᱟᱡ ᱨᱮᱫᱚ ᱡᱮᱢᱚᱱ ᱥᱮᱛᱟᱜ ᱯᱟᱭᱟᱨ ᱨᱮ ᱜᱮᱡ ᱜᱩᱨᱤᱡ ᱨᱮᱱᱟᱜ ᱵᱮᱯᱟᱨ ᱵᱮᱯᱟᱨ ᱨᱮᱱᱟᱜ ᱚᱲᱟᱜ ᱫᱩᱣᱟᱹᱨ ᱠᱚ ᱦᱮᱸ ᱥᱮ ᱟᱫᱚ ᱱᱩᱠᱩ ᱠᱚᱦᱚᱸ ᱵᱟᱢ ᱟᱹᱥᱩᱞ ᱠᱟᱠᱚ ᱠᱷᱟᱱ ᱟᱫᱚ
ᱚ ᱠᱚᱫᱚ ᱚᱠᱟᱨᱮ ᱜᱮᱡ ᱜᱩᱨᱤᱡ ᱵᱟᱠᱷᱨᱟᱛᱮ ᱤᱭᱟᱹᱠᱚᱫᱚ
ᱜᱮᱡ ᱜᱩᱨᱤᱡ ᱵᱟᱠᱷᱨᱟ ᱛᱮᱫᱚ ᱚᱠᱟᱨᱮᱫᱚ ᱦᱚᱲ ᱫᱤᱱ ᱦᱤᱞᱳᱜ ᱫᱚ ᱦᱚᱲ ᱫᱚᱭ ᱮᱢᱟᱢᱟ ᱦᱚᱲ ᱴᱷᱮᱱ ᱠᱷᱚᱱᱟᱜ ᱦᱚ ᱪᱮᱫᱠᱟᱢ
ᱵᱟᱠᱚ ᱮᱢᱚᱜ ᱜᱮᱭᱟ ᱦᱳᱭ ᱦᱳᱭ ᱾ ᱜᱮᱡ ᱜᱩᱨᱤᱡ ᱡᱟᱸᱦᱟ ᱥᱟᱦᱟᱱ ᱵᱟᱠᱷᱨᱟ ᱛᱮᱦᱚᱸ ᱞᱟᱜᱟᱜ ᱾
ᱦᱮᱸ ᱚᱱᱛᱮ ᱢᱟ ᱟᱯᱮ ᱚᱱᱟ ᱫᱟᱨᱮ ᱢᱟ ᱚᱱᱛᱮ ᱡᱟ ᱥᱟᱦᱟᱱ ᱵᱟᱠᱷᱨᱟᱛᱮ ᱛᱮ ᱯᱮ ᱵᱮᱵᱚᱦᱟᱨ ᱜᱮᱭᱟ ᱡᱟᱹᱥᱛᱤ ᱫᱚ ᱧᱮᱞ ᱦᱩᱭ ᱟᱠᱟᱱ ᱜᱮᱭᱟ
ᱦᱳᱭ ᱚᱱᱟ ᱨᱮᱜᱮ ᱟᱞᱮ ᱫᱚ ᱡᱷᱚᱛᱚ ᱠᱤᱪᱷᱩ ᱟᱯᱮ ᱚᱱᱟ ᱠᱚᱨᱮ ᱫᱚ ᱵᱟᱠᱚ ᱵᱮᱵᱚᱦᱟᱨ ᱜᱮᱭᱟ ᱯᱟᱞᱮ
ᱱᱚᱛᱮ ᱫᱚ ᱩᱱᱟᱹᱜ ᱴᱟᱜ ᱫᱚ ᱵᱟᱝᱟ ᱱᱚᱛᱮ ᱫᱚ ᱵᱤᱨᱼ ᱵᱩᱨᱩ ᱠᱚ ᱢᱮ
ᱟ ᱦᱳᱭ ᱟᱯᱮ ᱫᱚ ᱫᱟᱨᱮ ᱯᱟᱞᱟ ᱢᱮᱱᱟᱜᱼᱟ ᱥᱟᱦᱟᱱ ᱨᱮᱫᱚ ᱩᱱᱟᱹᱜ ᱚᱵᱷᱟᱵᱽᱴᱟᱜ ᱵᱟᱹᱪᱩᱜ ᱛᱟᱯᱮᱭᱟ ᱟᱞᱮ ᱥᱮᱫ ᱫᱚ ᱯᱷᱟᱠᱟ ᱜᱮ
ᱮᱠᱵᱟᱨᱮ ᱯᱷᱟᱠᱟ ᱩᱛᱟᱹᱨ ᱜᱮᱭᱟ ᱢᱤᱫ ᱵᱟᱨ ᱜᱮ ᱚᱱᱠᱟ ᱞᱟᱴᱟ ᱠᱚ ᱢᱮᱱᱟᱜ ᱠᱟᱫᱟ ᱚᱱᱟ ᱦᱮᱸᱥᱮ ᱟᱫᱚ ᱟᱨ ᱵᱟᱹᱠᱤ ᱫᱚ ᱱᱚᱝᱠᱟ ᱢᱤᱫ ᱵᱟᱨ ᱜᱟᱹᱭ ᱰᱟᱝᱨᱟ ᱠᱚᱠᱚ ᱟᱥᱩᱞ ᱫᱚᱦᱚ ᱠᱚ ᱠᱷᱟᱱ ᱩᱱᱠᱩ ᱠᱚᱣᱟᱜ ᱤᱡ ᱠᱚ ᱛᱚᱵᱮ ᱚᱱᱟᱜᱮ ᱥᱟᱦᱟᱱ ᱞᱮᱠᱟᱛᱮ ᱵᱮᱵᱚᱦᱟᱨᱚᱜ ᱠᱟᱱᱟ
ᱦᱮᱸ ᱦᱮᱸ ᱦᱮᱸ ᱮᱠᱫᱚᱢ ᱜᱮ ᱠᱮᱥᱢᱚᱱ ᱫᱚ ᱢᱮᱱᱟᱜ ᱜᱮᱭᱟ ᱟᱨ ᱱᱮᱛᱟᱨ ᱦᱚᱸ ᱜᱮᱥ ᱠᱚ ᱫᱟᱢᱚᱜ ᱠᱟᱱᱟ ᱵᱷᱚᱨᱟᱣ ᱦᱳᱭ ᱟᱠᱚ ᱵᱟᱝᱠᱚ ᱥᱟᱱᱛᱟᱲ ᱦᱚᱲ ᱫᱚ
ᱦᱚᱸ ᱦᱮ
ᱦᱮᱸ
ᱱᱚ ᱱᱚᱝᱠᱟ ᱠᱟᱛᱮ
ᱟᱫᱚ ᱫᱟᱜ ᱫᱟᱜ ᱛᱮᱜᱮ ᱜᱩᱯᱤ ᱦᱩᱭᱩᱜ ᱠᱟᱱᱟ ᱟᱫᱚ ᱞᱚᱦᱚᱫ ᱫᱚ ᱵᱟᱵᱚ ᱞᱚᱦᱚᱫᱚᱜ ᱥᱟᱯᱷᱟ ᱠᱚᱫᱚ ᱤᱫᱤ ᱦᱩᱭ ᱠᱟᱱᱟ ᱥᱮ ᱵᱟᱝ
ᱦᱮᱸ ᱪᱷᱟᱛᱟ ᱫᱚ ᱟᱹᱜᱩ ᱦᱩᱭᱠᱚᱜᱼᱟ ᱚᱱᱠᱟ ᱫᱚ ᱵᱟᱭ ᱡᱚᱨᱚᱭᱮᱫᱟ ᱵᱟᱝᱠᱷᱟᱱ ᱫᱚ ᱵᱟᱠᱚ ᱛᱟᱦᱮᱸ ᱠᱚᱜᱼᱟ ᱰᱟᱝᱨᱤ ᱠᱟᱱᱟ
ᱟᱪᱪᱷᱟ ᱟᱞᱮ ᱥᱮᱫ ᱫᱚ ᱡᱟᱹᱥᱛᱤ ᱜᱮ ᱡᱚᱨᱚᱜ ᱮ
ᱱᱤᱛᱚᱜ ᱦᱚᱸ ᱡᱚᱨᱚᱭᱮᱫᱼᱟᱭ
ᱦᱚᱸ ᱱᱤᱛᱚᱜ ᱦᱚᱸ ᱡᱚᱨᱚᱜ ᱜᱮ
ᱟᱪᱪᱷᱟ ᱱᱚᱛᱮ ᱫᱚ ᱩᱱᱟᱹᱜ ᱴᱟᱜ ᱫᱚ ᱵᱟᱝᱼᱟ
ᱚ ᱱᱚᱛᱮ ᱥᱮᱛᱟᱜ ᱠᱷᱚᱱ ᱡᱮ ᱫᱟᱜ ᱜᱮ ᱟᱭ ᱟᱫᱚ ᱩᱱᱫᱤᱱ ᱵᱚ ᱫᱟᱜ ᱫᱚᱢᱮ ᱫᱟᱜ ᱵᱚᱱ ᱯᱟᱸᱡᱟ ᱞᱮᱫᱼᱟ
ᱦᱳᱭ ᱢᱟᱱᱮ ᱫᱟᱜ ᱛᱮᱦᱚᱸ ᱟᱵᱚ ᱫᱚ ᱵᱟᱭ ᱫᱟᱜ ᱛᱮᱦᱚᱸ ᱟᱵᱚ
ᱨᱚᱲᱟ ᱦᱳᱭ ᱨᱚᱲᱟ ᱚᱱᱟ ᱦᱚᱛᱮ ᱪᱟᱸᱫᱳ ᱵᱚᱸᱜᱟ ᱟᱵᱚ ᱪᱮᱛᱟᱱᱮ ᱫᱚᱢᱮ ᱜᱮ ᱨᱟᱹᱜᱤ ᱠᱚᱜ ᱢᱮ
ᱦᱮᱸ ᱨᱟᱹᱜᱤ ᱠᱚᱜ ᱜᱮᱭᱟᱞᱮ ᱱᱩᱠᱩ ᱢᱟᱹᱱᱢᱤ ᱢᱟᱱᱮ ᱱᱚᱛᱮᱧ ᱫᱟᱜ ᱡᱟᱹᱯᱩᱫ ᱨᱮᱦᱚᱸ ᱞᱟᱹᱭᱟᱠᱚ ᱫᱚᱢᱮ ᱫᱟᱜ ᱮᱫᱟᱭ ᱟᱨ ᱵᱟᱹᱧ ᱫᱟᱜ ᱡᱟᱹᱯᱩᱫ ᱛᱮᱦᱚᱸ ᱞᱟᱹᱭᱟ ᱵᱟᱭ ᱫᱟᱜ ᱮᱫᱟ
ᱦᱚᱲ ᱫᱚ ᱚᱠᱟ ᱛᱮᱦᱚᱸ ᱵᱟᱵᱚ ᱥᱚᱱᱛᱩᱥᱴ
ᱦᱮᱸ ᱟᱵᱚᱣᱟᱜ ᱢᱟᱱᱮ ᱟᱸᱥ ᱡᱤᱱᱤᱥ ᱟᱥ ᱛᱮᱛᱟᱱ ᱡᱤᱱᱤᱥ ᱫᱚ
ᱛᱚᱵ ᱛᱟᱦᱮᱱ ᱜᱮᱭᱟ ᱥᱚᱵᱽ ᱥᱚᱢᱚᱭ ᱡᱟᱦᱟᱸ ᱛᱤᱱᱟᱹᱜ ᱟᱸᱥ ᱢᱤᱴᱟᱹ ᱨᱮᱱᱟᱜ ᱪᱮᱥᱴᱟ ᱨᱮᱦᱚᱸ ᱛᱚᱵᱮ ᱡᱮᱱᱚ ᱛᱟᱦᱮᱸ ᱫᱚᱦᱚᱸ ᱠᱟᱱ ᱜᱮ ᱡᱮᱱᱚ ᱢᱚᱱᱮ ᱠᱟᱱᱟ ᱪᱮᱫ ᱪᱚᱝ ᱟᱨᱚ ᱵᱟᱝ ᱧᱟᱢ ᱞᱮᱱᱟ ᱚᱱᱠᱟ ᱪᱤᱱᱛᱟᱹ ᱵᱷᱟᱵᱚᱱ ᱦᱩᱭᱩᱜ ᱠᱟᱱᱟ
ᱟᱥ ᱛᱮᱛᱟᱝ ᱫᱚ ᱛᱟᱦᱮᱸ ᱫᱚ ᱫᱚᱨᱠᱟᱨ ᱠᱟᱱᱟ ᱢᱟᱹᱱᱢᱤ ᱡᱤᱭᱚᱱ ᱨᱮ ᱵᱟᱝ ᱛᱟᱦᱮᱸ ᱞᱮᱱᱠᱷᱟᱱ ᱦᱚᱸᱛᱚ ᱵᱟᱭ ᱜᱟᱱᱚᱜ ᱡᱮᱢᱚᱱ ᱦᱮᱸᱥᱮ ᱪᱟᱸᱫᱳ ᱵᱚᱸᱜᱟ ᱢᱟ ᱡᱚᱛᱚ ᱮᱫ ᱠᱟᱱᱟᱭ ᱟᱫᱚ ᱥᱚᱢᱟᱱ ᱛᱮᱫᱚ ᱦᱚᱭᱛᱚ ᱵᱟᱭ ᱠᱩᱥᱤ ᱨᱟᱹᱥᱠᱟᱹ ᱪᱚ ᱛᱟᱲᱮᱭᱟᱵᱚᱱᱟ ᱡᱮᱢᱚᱱ ᱟᱞᱮ ᱱᱚᱛᱮ ᱠᱷᱚᱱᱟᱜ ᱚᱱᱟ ᱥᱳᱥᱟᱞ ᱢᱤᱰᱤᱭᱟ ᱛᱟᱞᱟ ᱠᱚᱛᱮ ᱛᱮᱜᱮᱞᱮ ᱧᱮᱞ ᱵᱟᱲᱟᱭ ᱜᱮᱭᱟ ᱡᱟ ᱫᱟᱜ ᱡᱟᱹᱯᱩᱫᱟᱭ ᱫᱚᱢᱮ ᱩᱭᱦᱟᱹᱨᱚᱜᱼᱟᱞᱮ ᱚᱱᱟ ᱠᱚᱨᱮᱱ ᱦᱚᱲ ᱠᱚᱫᱚ ᱪᱤᱠᱟᱹ ᱞᱮᱠᱟ ᱠᱟᱛᱮ ᱠᱚ ᱛᱟᱦᱮᱱ ᱠᱟᱱᱟ ᱱᱚᱣᱟ ᱫᱟᱜ ᱠᱚᱢᱟ ᱫᱚᱢᱮ ᱛᱚᱢᱵᱟᱜ ᱪᱟᱥ ᱟᱵᱟᱫᱽ ᱠᱚ ᱫᱚᱢᱮ ᱜᱮ ᱠᱷᱚᱛᱤᱜ ᱠᱟᱱ ᱛᱟᱠᱚᱣᱟ
ᱦᱮᱸ ᱟᱨ ᱪᱟᱥ ᱢᱟ ᱠᱷᱚᱛᱤᱜ ᱠᱟᱱᱟ ᱠᱷᱚᱛᱤᱜ ᱠᱟᱱᱟ ᱛᱟᱨᱯᱚᱨᱮ ᱚᱲᱟᱜ ᱫᱩᱣᱟᱹᱨ ᱠᱚ ᱦᱚ ᱵᱩᱡᱚᱜ ᱠᱟᱱ ᱛᱟᱞᱮᱭᱟ ᱥᱮ ᱡᱚ ᱚᱲᱟᱜ ᱨᱮᱱᱟᱜ ᱡᱤᱱᱤᱥ ᱡᱤᱱᱤᱥ ᱠᱚ ᱟᱫᱷᱮᱠ ᱠᱚ ᱫᱚᱚ ᱟᱹᱛᱩ ᱪᱟᱵᱟᱜ ᱠᱟᱱ ᱛᱟᱞᱮᱭᱟ᱾
ᱦᱚ
ᱠᱚᱥᱴᱚ ᱜᱮᱭᱟ᱾ ᱢᱮᱱᱠᱷᱟᱱ ᱫᱟᱜ ᱡᱟᱹᱯᱩᱫ ᱡᱩᱛᱟᱹᱜᱟᱭ ᱛᱟᱨᱯᱚᱨᱮ ᱡᱟᱦᱟᱸ ᱟᱵᱚᱣᱟᱜ ᱰᱮᱢ ᱠᱚᱨᱮᱱᱟᱜ ᱫᱟᱜ ᱠᱚ ᱡᱚᱠᱷᱚᱱ ᱠᱚ ᱟᱲᱟᱜᱟ ᱥᱮ ᱛᱚᱠᱷᱚᱱ ᱫᱚ ᱟᱨᱦᱚᱸ ᱡᱟᱥᱛᱤ ᱛᱤᱜᱮ ᱮᱠᱫᱚᱢ ᱤᱭᱟᱹᱣ ᱠᱟᱜ ᱞᱮᱠᱟ᱾ ᱵᱚᱱᱱᱟ ᱠᱟᱜ ᱞᱮᱠᱟ ᱚᱲᱟᱜ ᱫᱩᱣᱟᱹᱨ ᱠᱚ ᱰᱩᱵᱩᱡ ᱪᱟᱵᱟᱜ ᱛᱟᱞᱮᱭᱟ ᱤ ᱛᱟᱸᱦᱮ ᱨᱮᱱ
ᱟᱫᱚ ᱚᱱᱟ ᱡᱟᱦᱟᱸᱛᱤᱱᱟᱹᱜ ᱤᱭᱟᱹ ᱠᱚ ᱢᱟᱱᱮ ᱪᱟᱥᱵᱟᱥ ᱠᱟᱜ ᱨᱮᱦᱚᱸ ᱵᱚ ᱫᱚᱦᱚ ᱠᱟᱜᱼᱟ ᱟᱵᱚ ᱚᱲᱟᱜ ᱫᱩᱣᱟᱹᱨ ᱠᱚᱨᱮ ᱡᱚᱠᱷᱚᱱ ᱚᱱᱠᱟ ᱫᱟᱜ ᱡᱟᱹᱯᱩᱫ ᱦᱮᱡ ᱞᱮᱱᱠᱷᱟᱱ ᱜᱮ ᱟᱫᱚ ᱚᱱᱟ ᱡᱮ ᱱᱚᱜᱼᱚᱭ ᱡᱮ ᱢᱤᱫᱴᱮᱱ ᱫᱟᱜ ᱵᱚᱞᱚ ᱥᱮᱴᱮᱨ ᱞᱮᱱᱠᱷᱟᱱ ᱢᱤᱫᱴᱮᱱ ᱱᱚᱥᱴᱚᱜᱼᱟ ᱢᱤᱫᱴᱮᱱ ᱟᱹᱰᱤ ᱠᱚᱥᱴᱚᱜᱼᱟ᱾
ᱦᱭ ᱟᱹᱰᱤ ᱠᱚᱥᱴᱚ ᱵᱩᱡᱷᱟᱹᱜᱼᱟ ᱦᱮ
ᱱᱚᱛᱮ ᱟᱞᱮ ᱠᱷᱚᱱᱟᱜ ᱦᱚᱸᱞᱮ ᱱᱚᱛᱮ ᱠᱷᱚᱱᱟᱜ ᱞᱮ ᱟᱸᱜᱚᱪ ᱜᱮᱭᱟ ᱚᱱᱟ ᱠᱚ ᱠᱟᱛᱷᱟ ᱠᱚ
ᱟᱨ ᱯᱨᱚᱛᱛᱮᱠ ᱵᱚᱪᱷᱚᱨ ᱜᱮ ᱵᱚᱱ ᱜᱮ ᱰᱩᱵᱩᱡᱚᱜ ᱜᱮᱭᱟᱞᱮ ᱟᱨᱠᱤ ᱞᱮ ᱱᱚᱣᱟ ᱥᱟᱭᱰ ᱦᱚᱲ ᱠᱚᱫᱚ ᱡᱟᱦᱟᱸ ᱜᱷᱩᱴᱩ ᱜᱷᱩ ᱠᱚᱨᱮᱱ ᱦᱚᱲ ᱜᱮ ᱦᱚᱭᱛᱳ ᱠᱟᱹᱡ ᱪᱩᱞᱩᱝ ᱵᱟᱠᱚ ᱰᱩᱵᱩᱡᱚᱜ ᱜᱮᱭᱟ᱾ ᱟᱨ ᱵᱟᱠᱷᱟᱱ ᱫᱚ ᱡᱚᱚᱵᱨᱟᱧ ᱞᱟᱹᱭᱟ ᱡᱷᱚᱛᱚ ᱦᱚᱲᱜ ᱮᱠᱫᱚᱢ ᱟᱹᱛᱩ ᱪᱟᱞᱟᱜ ᱠᱟᱱᱟ᱾ ᱦᱚᱲ ᱠᱚᱦᱚᱸ ᱟ ᱟᱪᱟᱢᱠᱟ ᱧᱤᱫᱟᱹ ᱫᱚ ᱡᱩᱫᱤ ᱫᱟᱜ ᱦᱮᱡ ᱮᱱ ᱠᱷᱟᱱ ᱫᱚ ᱪᱤᱠᱟᱹᱛᱮᱢ ᱵᱟᱲᱟᱭᱟ ᱡᱮ ᱫᱟᱜ ᱵᱚᱞᱚ ᱟᱠᱟᱱᱟ ᱤᱥᱤᱱ ᱵᱮᱲᱟ ᱫᱚ ᱛᱩᱯᱩ ᱦᱛᱚᱢ ᱧᱮᱞ ᱠᱟᱛᱮ ᱛᱮᱢ ᱫᱩᱲᱵ ᱠᱮᱜᱼᱟ ᱡᱮ ᱫᱟᱜ ᱦᱤᱡᱩᱜ ᱠᱟᱱᱟ ᱰᱮᱨ ᱡᱤᱱᱤᱥ ᱠᱚ ᱦᱳᱭᱛᱳ ᱡᱟᱦᱟᱸᱥᱮᱫ ᱮᱢ ᱤᱫᱤ ᱥᱚᱨᱚ ᱫᱟᱲᱮᱭᱟᱜᱼᱟ ᱟᱨ ᱧᱤᱫᱟᱹ ᱫᱚ ᱵᱮᱥ ᱵᱮᱥᱤᱨ ᱵᱷᱟᱜᱽ ᱢᱚᱛᱚ ᱧᱤᱫᱟᱹ ᱵᱮᱲᱟ ᱜᱮ ᱫᱟᱜ ᱠᱚ ᱟᱲᱟᱜ ᱜᱮᱭᱟ ᱥᱮ ᱰᱮᱢ ᱠᱚᱨᱮᱱᱟᱜ ᱟᱫᱚ ᱛᱚᱠᱷᱱ ᱫᱚ ᱪᱮᱫ ᱪᱮᱫ ᱪᱤᱠᱟᱹ ᱪᱮᱫ ᱠᱚᱨᱟᱣ ᱨᱮᱱᱟᱜ ᱦᱚᱸ ᱵᱟᱝ ᱛᱟᱦᱮᱱ ᱜᱮᱭᱟ ᱡᱟᱜᱮ ᱪᱟᱞᱟᱜ ᱠᱟᱱ ᱪᱟᱞᱟᱜ ᱠᱟᱱᱟ ᱦᱚᱲ ᱪᱮᱫ ᱵᱚᱱ ᱵᱟᱧᱪᱟᱣ ᱞᱮᱠᱷᱟᱱ ᱜᱮ ᱦᱩᱭᱱᱟ ᱟᱨᱠᱤ
ᱦᱳᱭ ᱦᱳᱭ